ᱦᱮᱞᱳ᱾
ᱦᱮᱸ, ᱟᱸᱡᱚᱢᱚᱜ ᱠᱟᱱᱟ ᱟᱢᱟᱜ ᱨᱚᱲ᱾
ᱦᱮᱸ,
ᱤᱧᱟᱹᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ, ᱤᱧᱟᱜ ᱨᱚᱲ ᱟᱸᱡᱚᱢᱚᱜ ᱠᱟᱱᱟ?
ᱦᱮᱸ, ᱱᱤᱛᱚᱜ ᱫᱚ ᱟᱸᱡᱚᱢᱚᱜ ᱠᱟᱱᱟ᱾
ᱱᱟᱯᱟᱭ ᱜᱮᱭᱟᱢ ᱛᱚ?
ᱪᱮᱫ ᱮᱢ ᱪᱤᱠᱟᱹᱭᱮᱫᱟ?
ᱤᱧ ᱫᱩᱲᱩᱵ ᱟᱠᱟᱱᱟ, ᱱᱟᱯᱟᱭ ᱜᱮ ᱛᱚ ᱢᱮᱱᱟᱢᱟ?
ᱱᱟᱯᱟᱭ ᱵᱟᱲᱟ ᱜᱮ ᱮᱠᱷᱚᱱ ᱫᱚ, ᱦᱳᱭ ᱱᱟᱯᱟᱭ ᱵᱟᱲᱟ ᱜᱮ᱾
ᱟᱨ ᱛᱮᱤᱦᱤᱧ ᱫᱚᱞᱟᱝ ᱜᱚᱞᱯᱚᱭᱟ ᱥᱟᱱᱛᱟᱲᱤ ᱥᱟᱶᱦᱮᱫ᱾ ᱱᱟᱯᱟᱭ ᱜᱮ ᱢᱤᱱᱟᱹᱧᱟ᱾
ᱦᱮᱸ, ᱞᱟᱹᱭ ᱢᱮ?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
ᱟᱪᱪᱷᱟ᱾
ᱥᱟᱱᱛᱟᱞᱤ ᱥᱟᱶᱦᱮᱫ ᱫᱚ ᱛᱤᱱᱟᱹᱜ ᱨᱮ ᱜᱮ ᱦᱟᱹᱴᱤᱧᱼᱟ, ᱛᱟᱦᱞᱮ ᱠᱟᱴᱤᱡ ᱞᱟᱹᱭ ᱛᱟᱵᱚᱱ ᱢᱮᱥᱮ?
ᱥᱟᱱᱛᱟᱞᱤ ᱥᱟᱶᱦᱮᱫ ᱫᱚ, ᱵᱟᱨ ᱦᱟᱹᱴᱤᱧ ᱛᱮ ᱢᱮᱱᱟᱜ ᱠᱟᱫᱟ᱾
ᱢᱤᱫᱴᱮᱱ ᱫᱚ ᱚᱞ ᱥᱟᱣᱦᱮᱫ ᱟᱨ ᱢᱤᱫᱴᱟᱝ ᱫᱚ ᱨᱚᱲ ᱥᱟᱶᱦᱮᱫ, ᱛᱟᱭᱛᱚ?
ᱨᱚᱲ ᱦᱚᱭ ᱦᱚᱭ ᱾ ᱟᱢᱟᱜ ᱨᱚᱲ ᱤᱥᱯᱚᱥᱴᱚ ᱥᱟᱺᱦᱤᱡ ᱫᱚ ᱵᱟᱝ ᱟᱸᱡᱚᱢᱚᱜ ᱠᱟᱱ ᱛᱟᱢᱟ᱾
ᱱᱤᱛᱚᱜ ᱢᱟ ᱟᱸᱡᱚᱢ ᱫᱟ ᱱᱤᱛᱚᱜ ᱴᱷᱤᱠ ᱜᱮᱮᱭᱟ ᱱᱤᱛᱚᱜ ᱾
ᱦᱮᱸ ᱟᱸᱡᱚᱢᱚᱜ ᱠᱟᱱᱟ ᱾
ᱦᱮᱸ ᱡᱚᱠᱷᱚᱱ ᱚᱞ ᱥᱟᱶᱦᱮᱫ ᱟᱨ ᱵᱟᱨᱛᱚᱢᱟᱱ ᱨᱚᱲ ᱥᱟᱶᱦᱮᱫ ᱢᱤᱫᱴ ᱚᱞ ᱥᱟᱶᱟᱦᱮᱫ ᱛᱟᱭᱛᱚ ᱾
ᱯᱚᱨᱚᱛᱷᱚᱢ ᱢᱚᱛᱚ ᱫᱚ ᱨᱚᱲ ᱥᱟᱶᱦᱮᱫ ᱛᱟᱨᱯᱚᱨᱮ ᱨᱚᱲ ᱥᱟᱶᱦᱮᱫ ᱯᱚᱨᱮ ᱦᱮᱡ ᱟᱠᱟᱱᱟ ᱛᱚ ᱚᱞ ᱥᱟᱶᱦᱮᱫ ᱫᱚ ᱾ ᱥᱮᱫᱟᱭ ᱵᱤᱫᱟᱹᱞ ᱡᱚᱠᱷᱚᱱ ᱫᱚ ᱧᱮᱞ ᱢᱮ ᱩᱱ ᱫᱚᱻ ᱦᱮᱸ ᱞᱟᱦᱟ ᱛᱮ ᱫᱚ ᱚᱞ ᱞᱟᱹᱭᱫᱟᱹᱧ ᱞᱟᱦᱟ ᱛᱮᱱᱟᱜ ᱞᱟᱦᱟ ᱛᱮ ᱛᱚ ᱚᱞ ᱥᱟᱶᱦᱮᱫ ᱨᱮᱱᱟᱜᱝ ᱫᱚ ᱚᱱᱠᱟ ᱞᱮᱠᱟ ᱫᱚ ᱵᱟᱝ ᱛᱟᱦᱮᱸ ᱠᱟᱱᱟ ᱾ ᱠᱮᱱᱟ ᱥᱮᱻ ᱾
ᱵᱟᱝ᱾
ᱨᱚᱲ ᱛᱟᱞᱟ ᱛᱮᱜᱮᱛᱚ ᱥᱟᱶᱦᱮᱫ ᱠᱚᱫᱚ ᱪᱟᱨᱪᱟᱣ ᱦᱮᱡ ᱟᱠᱟᱱ ᱛᱟᱦᱮᱸᱱ ᱾
ᱦᱮᱸᱻ ᱾
ᱛᱟᱦᱚᱞᱮ ᱥᱟᱱᱛᱟᱲᱤ ᱞᱟᱹᱭᱢᱮ ᱾
ᱦᱮᱸᱻ ᱞᱟᱹᱭ ᱢᱮ ᱢᱟ ᱾
ᱢᱟ ᱟᱢ ᱢᱟ ᱞᱟᱹᱭᱢ ᱢᱮ ᱪᱮᱫ ᱢᱮᱱ ᱮᱫ ᱛᱟᱦᱮᱱᱟ?
ᱚ ᱞᱟᱹᱭᱫᱟᱹᱧ ᱟᱢ ᱮᱢ ᱞᱟᱹᱭ ᱫᱟᱲᱮᱭᱟᱜᱼᱟ ᱥᱟᱶ ᱛᱟᱦᱞᱮ ᱚᱱᱟ ᱨᱚᱲ ᱥᱟᱶᱦᱮᱫ ᱫᱚ ᱛᱤᱱᱟᱹᱜ ᱨᱚᱠᱚᱢ ᱵᱷᱟᱵ ᱛᱮᱵᱚᱱ ᱪᱟᱨᱪᱟᱣ ᱫᱟᱲᱮᱭᱟᱜ ᱠᱟᱱᱟ ᱪᱟᱨᱪᱟᱣ ᱟᱹᱜᱩ ᱟᱠᱟᱫᱟ᱾
ᱧᱮᱞ ᱢᱮ ᱨᱚᱲ ᱥᱟᱶᱦᱮᱫ ᱫᱚ ᱧᱮᱞ ᱢᱮ ᱡᱟᱦᱟᱸ ᱠᱚ ᱞᱟᱦᱟ ᱛᱮᱱᱟᱜ ᱞᱟᱦᱟᱛᱮ ᱥᱮᱫᱟᱭ ᱡᱚᱠᱷᱚᱱ ᱡᱚᱠᱷᱚᱱ ᱚᱞ ᱥᱟᱶᱮᱫ ᱵᱟᱝ ᱛᱟᱦᱮᱸ ᱠᱟᱱᱟ ᱛᱚᱠᱷᱚᱱ ᱜᱮ ᱡᱮᱱᱟ ᱠᱩᱫᱩᱢ, ᱠᱟᱹᱟᱦᱤᱱᱤ ᱵᱷᱮᱱᱛᱟ ᱠᱟᱛᱷᱟ, ᱢᱮᱱ ᱠᱟᱛᱷᱟ ᱛᱮᱜᱮ ᱥᱟ ᱥᱟᱦᱮ ᱠᱚᱫᱚ ᱪᱟᱨᱪᱟᱣ ᱟᱹᱜᱩ ᱟᱠᱟᱫᱟ ᱾
ᱵᱟᱣᱞᱤ ᱠᱚ ᱦᱚᱭ᱾
ᱦᱮᱸᱻ
ᱚᱱᱠᱟ ᱠᱟᱛᱮᱱ ᱜᱮᱤ ᱦᱮᱡ ᱟᱠᱟᱱᱟ᱾ ᱛᱟᱯᱚᱨᱮ ᱛᱚ ᱛᱚᱢᱟᱨ ᱚᱞ ᱥᱟᱶᱦᱮᱫ ᱦᱮᱡ ᱟᱠᱟᱱᱟ᱾
ᱦᱮᱸ ᱚᱞ ᱥᱟᱶᱦᱮᱫ ᱫᱚ ᱚᱱᱟ ᱠᱷᱚᱱᱛᱚ ᱟᱹᱰᱤ ᱛᱟᱭᱚᱢ᱾
ᱦᱮᱸ
ᱛᱤᱥ ᱚᱱᱟ ᱡᱟᱦᱟᱸ ᱠᱚ ᱞᱟᱹᱭᱼᱟ ᱨᱚᱲ ᱥᱟᱶᱦᱮᱫ ᱟᱱᱟᱝ ᱫᱚ ᱛᱤᱥ ᱩᱛᱯᱚᱛᱟᱱ ᱛᱤᱥ ᱮᱛᱚᱦᱚᱵ ᱟᱠᱟᱱᱟ ᱯᱨᱚᱛᱷᱚᱢᱚᱛᱚ ᱯᱩᱭᱭᱞᱳ ᱞᱮᱠᱟᱛᱮ? ᱚᱱᱟ ᱛᱚ ᱱᱤᱛ ᱦᱟᱹᱵᱤᱡ ᱛᱮᱦᱚᱸ ᱥᱮ ᱵᱟᱝ ᱵᱟᱰᱟᱭ ᱧᱟᱢ ᱟᱠᱟᱱᱟ ᱚᱱᱟᱫᱚ ᱾
ᱦᱮᱸ ᱨᱚᱲ ᱥᱟᱵᱟᱭ ᱫᱚ ᱛᱤᱥ ᱮᱠᱪᱩᱭᱮᱞᱤ ᱡᱚᱠᱷᱚᱱ ᱢᱟᱹᱱᱢᱤ ᱵᱚᱱ ᱥᱤᱨᱡᱟᱹᱣ ᱮᱱᱟ ᱥᱮ ᱦᱮᱸ ᱛᱚ ᱚᱱᱟ ᱥᱟᱶ-ᱥᱟᱶ ᱛᱮᱜᱮ ᱛᱟᱨ ᱢᱟᱱᱮ ᱚ ᱨᱚᱲ ᱥᱟᱶᱦᱮᱫ ᱫᱚ ᱛᱟᱨ ᱢᱟᱱᱮ ᱪᱚᱨᱪᱟ ᱦᱮᱡ ᱟᱠᱟᱱᱟ ᱾ ᱛᱟᱛᱮᱢ ᱢᱮᱱ ᱫᱟᱲᱮᱭᱟᱜ ᱛᱟᱛᱮ ᱦᱮᱸᱻ
ᱫᱚᱻ
ᱦᱮᱸᱻ
ᱦᱩᱸ ᱟᱢ ᱱᱤᱛᱚᱜ ᱯᱩᱛᱷᱤ ᱠᱚ ᱧᱮᱞ ᱵᱟᱲᱟ ᱢᱮ ᱪᱮᱫ ᱞᱮᱠᱟᱢ ᱵᱩᱡ ᱫᱟ ᱟᱵᱚᱣᱟᱜ ᱾ ᱟᱨ ᱥᱟᱶᱸᱦᱮᱫ ᱛᱤᱱᱟᱹᱜ ᱜᱟᱱ ᱞᱟᱦᱟ ᱟᱠᱟᱱ ᱛᱟᱵᱚᱱᱟ?
ᱱᱚᱜᱼᱚᱭ ᱡᱚᱜ ᱛᱚᱠᱷᱚᱱ ᱱᱚᱜᱼᱚᱭ ᱮ ᱡᱟᱦᱟᱸ ᱠᱚ ᱢᱮᱛᱟᱜ ᱠᱟᱱᱟ ᱫᱩ ᱦᱟᱡᱟᱨ ᱥᱟᱞ ᱠᱷᱱᱟᱜ ᱢᱮᱱ ᱦᱮᱸ, ᱛᱚᱠᱷᱚᱱ ᱠᱷᱚᱱᱟᱜ ᱢᱚᱴᱟ-ᱢᱩᱴᱤ ᱩᱱᱤᱥᱥᱚ ᱮᱠᱟᱥᱤ ᱥᱟᱞ ᱯᱚᱨ ᱠᱷᱚᱱᱟᱜ ᱜᱮ ᱢᱚᱴᱟ-ᱢᱩᱴᱤ ᱢᱤᱫᱴᱮᱱ ᱡᱮ ᱡᱟᱦᱟᱸ ᱥᱟᱱᱛᱟᱞᱤ ᱥᱟᱣᱛᱮ ᱴᱨᱮᱱᱰᱤᱝ ᱡᱟᱦᱟᱸ ᱢᱮᱟᱜ ᱢᱤᱫᱴ ᱡᱟᱦᱟᱸ ᱩᱛᱱᱟᱹᱣ ᱢᱚᱴᱟ-ᱢᱩᱴᱤ ᱢᱤᱫᱴᱮᱱ ᱵᱷᱟᱜᱤ ᱡᱟᱭᱜᱟ ᱨᱮᱜᱮ ᱱᱤᱛᱚᱜ ᱫᱚ ᱢᱮᱱᱟᱜᱼᱟ ᱟᱨ ᱚᱱᱟ ᱥᱟᱶ ᱪᱮᱥᱴᱟ ᱞᱟᱜᱟᱣ ᱵᱚᱱᱟ ᱡᱮ ᱟᱵᱚᱣᱟᱜ ᱥᱦᱮᱫ ᱪᱮᱠᱟ ᱵᱷᱟᱵ ᱛᱮ ᱮᱠᱫᱚᱢ ᱢᱟᱱᱮ ᱩᱛᱱᱟᱹᱣᱟᱜᱼᱟ᱾ ᱪᱮᱫ ᱞᱮᱠᱟ ᱵᱷᱟᱵ ᱛᱮ ᱛᱨ ᱯᱚᱨᱤᱠᱟᱴᱷᱟᱢ ᱦᱚᱸ ᱵᱮᱱᱟᱣ ᱜᱟᱱᱚᱜᱼᱟ ᱥᱟᱶᱦᱮᱫ ᱨᱮᱭᱟᱜ ᱵᱷᱟᱥᱟ ᱪᱚᱨᱪᱟ ᱨᱮᱭᱟᱜ
ᱦᱚᱭ ᱱᱤᱛᱚᱜ ᱫᱚ ᱟᱹᱰᱤ ᱨᱚᱠᱚᱢ ᱜᱮ ᱧᱮᱞᱚᱜ ᱚᱱᱟ ᱡᱚᱛᱚ ᱤᱫᱤ ᱠᱟᱛᱮᱫ ᱜᱮ ᱡᱟᱦᱟᱸ ᱟᱵᱚᱣᱟᱜ ᱚᱞ ᱥᱟᱶᱦᱮᱫ ᱱᱤᱛᱚᱜ ᱫᱚ ᱡᱚᱛᱚ ᱜᱮᱻ ᱚᱞ ᱫᱟᱨᱟᱭ ᱛᱮ ᱱᱤᱛᱚᱜ ᱫᱚᱵᱚᱱ ᱥᱚᱫᱚᱨ ᱫᱟᱲᱮᱭᱟᱜ ᱠᱟᱱᱟ᱾ ᱡᱟᱦᱟᱸ ᱫᱚ ᱚᱱᱟ ᱫᱚ, ᱛᱟᱦᱮᱱ ᱠᱟᱱ ᱜᱮᱭᱟ ᱟᱨ ᱦᱟᱯᱮᱱ ᱦᱚᱸ ᱛᱟᱦᱮᱱᱟ᱾ ᱟᱨ ᱟᱹᱰᱤ ᱩᱛᱟᱹᱨ ᱜᱮ ᱧᱮᱞ ᱢᱮ ᱚᱱᱠᱟᱱᱟᱜ ᱨᱚᱲ ᱥᱟᱶ ᱥᱟᱶᱦᱮᱫ ᱠᱚ ᱡᱟᱦᱟᱸ ᱫᱚ ᱩᱱᱟᱹᱜ ᱫᱚ ᱥᱮ ᱢᱟᱱᱮ ᱚᱞ ᱠᱟᱛᱮᱜ ᱫᱚ ᱵᱟᱹᱱᱩᱜ ᱠᱟᱫᱟ ᱥᱮ,
ᱵᱟᱹᱱᱩᱜᱼᱟ᱾ ᱱᱮᱛᱟᱨᱟᱜ ᱥᱟᱶᱛᱮ ᱧᱮᱞ ᱢᱮ ᱱᱮᱛᱟᱨ ᱫᱚ ᱧᱮᱞ ᱢᱮ ᱱᱮᱛᱟᱨ ᱫᱚ ᱜᱤᱭᱟᱹ ᱢᱤᱫᱴᱮᱱ ᱯᱞᱟᱴᱯᱷᱨᱚᱢ ᱦᱩᱭ ᱟᱠᱟᱱ ᱛᱮ ᱦᱮᱸ ᱚᱠᱚᱭ ᱯᱷᱮᱥᱵᱩᱠ, ᱛᱟᱞᱟ ᱛᱮᱦᱚᱸ ᱚᱠᱚᱭ ᱫᱚ ᱛᱟᱨᱢᱟᱱᱮ ᱚᱠᱚᱭ ᱫᱚ ᱯᱟᱛᱷᱟᱢ ᱛᱟᱞᱟ ᱛᱮᱦᱚᱸ, ᱱᱚᱝᱠᱟᱱᱟᱜ ᱡᱟᱭᱜᱟ ᱠᱷᱚᱱᱟᱜ ᱦᱮᱸ ᱯᱷᱮᱥᱵᱩᱠ ᱛᱟᱞᱟ ᱛᱮ᱾ ᱛᱮᱦᱚᱸ ᱛᱟᱨ ᱢᱟᱱᱮ ᱚᱱᱟᱫᱚ ᱚᱞ ᱫᱚ ᱛᱟᱨᱢᱟᱱᱮ ᱥᱮ ᱨᱚᱠᱚᱢ ᱠᱤᱪᱷᱩ ᱫᱚ ᱠᱟᱹᱣᱰᱤ ᱨᱮᱭᱟᱜ ᱵᱮᱯᱟᱨ ᱦᱚᱸ ᱛᱚ ᱢᱮᱱᱟᱜᱼᱟ ᱥᱮ᱾
ᱛᱟᱦᱚᱞᱮ ᱯᱷᱮᱥᱵᱩᱠ ᱛᱟᱞᱟ ᱦᱚᱛᱚ ᱚᱱᱮᱠ ᱚᱱᱮᱠ ᱦᱚᱲ ᱠᱚᱜᱮ ᱛᱟᱨ ᱢᱟᱱᱮ ᱡᱟᱛᱮ ᱥᱩᱡᱳᱜ ᱥᱟᱶᱦᱮᱫ ᱨᱮᱭᱟᱜ ᱡᱟᱦᱟᱸ ᱮᱱᱮᱢ ᱛᱮᱜ, ᱟᱵᱚᱣᱟᱜ ᱛᱟᱨᱢᱟᱱᱮ ᱵᱚᱱ ᱵᱩᱡ ᱫᱟᱲᱮᱜ ᱢᱟ ᱚᱱᱟ ᱠᱚᱠᱚ ᱚᱞ ᱵᱤᱞᱮᱜ ᱜᱮᱭᱟ᱾
ᱮᱠᱫᱚᱢ ᱜᱮᱻ ᱤᱭᱩᱴᱩᱵᱽ ᱛᱟᱞᱟ ᱛᱮᱦᱚᱸ ᱧᱮᱞᱢᱮ ᱠᱚᱭᱮᱠ ᱜᱩᱞᱟᱹ ᱤᱭᱟᱹ ᱢᱮᱱᱟᱜ ᱟᱠᱟᱫ ᱠᱚᱣᱟ ᱡᱟᱦᱟᱸ ᱫᱚ ᱧᱮᱞᱢᱟ ᱟᱵᱚᱣᱟᱝ ᱥᱟᱶᱦᱮᱫ ᱤᱫᱤ ᱠᱟᱛᱮᱫ ᱠᱚ ᱯᱟᱹᱦᱤᱞ ᱢᱟᱱᱮ ᱞᱟᱹᱭ ᱫᱟᱠᱚ ᱪᱟᱨᱪᱟᱭ ᱫᱟᱠᱚ᱾
ᱦᱮᱸ᱾
ᱡᱟᱦᱟᱸ ᱫᱚ ᱧᱮᱞ ᱢᱮ ᱵᱳᱭ ᱨᱮ, ᱵᱚᱭ ᱨᱮ ᱚᱞ ᱦᱚᱪᱚ ᱡᱟᱦᱟᱸ ᱪᱷᱟᱯᱟᱣ ᱦᱚᱪᱚ ᱫᱚ ᱡᱚᱛᱚ ᱦᱚᱲ ᱫᱟᱨᱟ ᱛᱮᱫᱚ ᱥᱮ ᱥᱚᱢᱵᱷᱚᱵ ᱫᱚ ᱵᱟᱝ ᱠᱟᱱᱟ᱾ ᱠᱟᱹᱣᱰᱤ ᱠᱚᱨᱮᱱᱟᱜ ᱵᱮ ᱵᱮᱯᱟᱨ ᱠᱷᱟᱹᱛᱤᱨ ᱛᱮ ᱧᱮᱞ ᱢᱮ ᱤᱭᱩᱴᱩᱵ ᱠᱚᱨᱮ ᱦᱚᱸ ᱚᱱᱠᱟ ᱟᱢᱫᱟ ᱩᱛᱟᱹᱨᱤᱧ ᱧᱮᱞ ᱫᱟ ᱡᱟᱦᱟᱸ ᱟᱵᱚ ᱥᱟᱱᱛᱟᱲᱤ ᱥᱟᱶᱦᱮᱫ ᱨᱮᱱᱟᱝ ᱟᱨᱠᱤ ᱮᱸᱜ ᱪᱮᱫ ᱠᱚ ᱠᱟᱱᱟ ᱵᱟᱝ ᱠᱟᱱᱟ ᱚᱠᱟᱞᱮᱠᱟ ᱥᱟᱶᱦᱮᱫ ᱪᱮᱫ ᱠᱟᱱᱟ ᱵᱟᱝ ᱠᱟᱱᱟ ᱚᱱᱟ ᱠᱚ ᱧᱮᱞ ᱫᱟᱹᱧ ᱧᱟᱢᱚᱜ ᱠᱟᱱᱟ ᱱᱤᱛᱚᱜ ᱫᱚ᱾
ᱦᱮᱸ ᱦᱮᱸ ᱮᱠᱷᱚᱱ ᱫᱚ ᱥᱳᱥᱟᱞ ᱯᱞᱟᱴ ᱡᱩᱫᱤ ᱦᱟᱜ ᱢᱤᱫᱴᱮᱱ ᱥᱳᱥᱟᱞ ᱢᱤᱰᱤᱭᱟ ᱨᱮᱭᱟᱜ ᱡᱟᱦᱟᱸᱭ ᱡᱩᱫᱤ ᱮᱱᱮᱢ ᱞᱟᱝ ᱜᱟᱞᱢᱟᱨᱟᱣᱟ ᱦᱮᱸ
ᱥᱳᱥᱟᱞ ᱢᱤᱰᱤᱭᱟ ᱨᱮ ᱮᱱᱮᱢ ᱨᱮᱭᱟᱜ ᱦᱚᱸ ᱛᱟᱨᱢᱟᱱᱮ ᱥᱟᱭᱤᱴ ᱫᱤᱠ ᱦᱚᱸ ᱢᱮᱱᱟᱜᱼᱟ᱾ ᱟᱨ ᱢᱤᱫᱴᱮᱱ ᱵᱟᱹᱲᱤᱡ ᱫᱤᱠ ᱦᱚᱸ ᱢᱮᱱᱟᱜ᱾ ᱡᱩᱫᱤᱢ ᱪᱤᱱᱛᱟᱹ ᱞᱮᱠᱷᱟᱱ ᱜᱮ ᱡᱟᱥ ᱥᱳᱥᱟᱞ ᱢᱤᱰᱤᱭᱟ ᱥᱳᱥᱟᱞ ᱢᱤᱰᱤᱭᱟ ᱯᱞᱟᱴᱯᱷᱨᱚᱢ ᱫᱚ ᱠᱟᱱᱟ ᱵᱷᱟᱜᱤ ᱫᱤᱠ ᱫᱤᱭᱮ ᱞᱟᱹᱜᱤᱫ ᱜᱮᱵᱚᱱ ᱵᱮᱱᱟᱣ ᱟᱠᱟᱫᱟ᱾ ᱠᱤᱱᱛᱩ ᱢᱟᱹᱱᱢᱤ ᱠᱚ ᱟᱫᱚᱢ ᱥᱚᱢᱚᱭ ᱠᱷᱟᱨᱟᱯ ᱠᱷᱟᱨᱟᱯ ᱫᱤᱠ ᱵᱚᱱ ᱯᱟᱸᱡᱟᱭᱮᱜᱼᱟ ᱛᱚ᱾
ᱦᱮᱸ᱾ ᱡᱚᱛᱚ ᱡᱤᱱᱤᱥ ᱨᱮ ᱨᱮᱱᱟᱜᱝ ᱜᱮ, ᱡᱟᱦᱟᱸᱭ ᱯᱳᱭᱞᱳ ᱢᱚᱛᱚᱭ ᱛᱮᱭᱟᱨ ᱫᱟ ᱱᱚᱣᱟ ᱥᱳᱥᱟᱞ ᱢᱤᱰᱤᱭᱟ ᱜᱮ ᱡᱩᱫᱤᱢ ᱢᱮᱱᱟ᱾ ᱟᱨ ᱩᱱᱤ ᱛᱚ ᱵᱷᱟᱜᱮ ᱢᱚᱱᱮ ᱠᱟᱛᱮᱜ ᱜᱮ ᱵᱷᱟᱞᱮ ᱫᱤᱠ ᱧᱮᱞ ᱠᱟᱛᱮ ᱜᱮ ᱛᱮᱭᱟᱨ ᱟᱠᱟᱫᱟ᱾ ᱢᱮᱱᱠᱷᱟᱱ ᱚᱱᱟ ᱨᱮᱱᱟᱜ ᱦᱚᱸ ᱵᱟᱹᱲᱤᱡ ᱦᱚᱸ ᱵᱮᱵᱚᱦᱟᱨᱮᱜ ᱜᱮᱭᱟ ᱠᱚ᱾
ᱦᱮᱸ᱾
ᱛᱟᱦᱚᱞᱮ ᱦᱳᱲᱳ ᱠᱚ ᱫᱚ ᱛᱤᱥ ᱠᱷᱚᱱ ᱯᱮ ᱨᱚᱦᱚᱭᱟ?
ᱨᱚᱦᱚᱭ ᱦᱚᱜᱼᱚᱭ ᱟᱞᱮᱥᱮᱫ ᱫᱚ ᱫᱟᱜ ᱫᱚ ᱞᱟᱜᱟᱣ ᱟᱠᱟᱱ ᱜᱮᱭᱟ᱾ ᱦᱟᱸᱜ ᱦᱚᱞᱟ ᱢᱟᱦᱟᱸᱫᱮᱨ ᱡᱳᱨ ᱧᱚᱜ ᱜᱮ ᱫᱟᱜ ᱟᱠᱟᱫᱟᱭ ᱠᱷᱟᱱ ᱫᱚ᱾ ᱟᱫᱚ ᱦᱚᱸᱜ ᱚᱭ ᱛᱚᱞᱟ ᱠᱚᱜᱮ ᱱᱟᱥᱮᱭᱟᱜ ᱟᱨ ᱠᱟᱹᱴᱤᱡ ᱵᱟᱨᱯᱮ ᱫᱤᱱ ᱞᱟᱹ ᱴᱩ ᱦᱚᱪᱚᱣᱟᱱ ᱟᱨ ᱟᱨᱟᱢᱵᱚᱭ ᱦᱩᱭᱩᱜᱼᱟ᱾
ᱟᱨ ᱚᱱᱟ ᱞᱟᱦᱟᱛᱮ ᱤᱭᱩᱨᱤᱭᱟ ᱞᱟᱜᱟᱣ ᱦᱩᱭᱩᱜ ᱛᱟᱯᱮᱭᱟ᱾ ᱤᱭᱩᱨᱤᱭᱟ ᱞᱟᱜᱟᱣ ᱦᱩᱭᱩᱜ
ᱦᱮᱸ ᱛᱚᱞ ᱦᱮᱸ ᱛᱚᱞᱟ ᱫᱚ ᱧᱮᱞ ᱢᱮ ᱟᱡ ᱱᱤᱡᱮ ᱛᱷᱮᱠᱮ ᱫᱚ ᱛᱚᱞᱟ ᱫᱚ ᱧᱮᱞ ᱢᱮ ᱟᱹᱰᱤ ᱟᱥᱛᱮ ᱟᱥᱛᱮ ᱦᱟᱨᱟᱜᱼᱟ᱾ ᱟᱨ ᱤᱭᱩᱨᱤᱭᱟᱹᱢ ᱮᱢᱟᱣᱟᱜ ᱠᱷᱟᱱ ᱫᱚ ᱠᱟᱹᱴᱤᱡ ᱞᱚᱜᱚᱱ ᱫᱷᱟᱨᱟ ᱦᱟᱨᱟᱜᱼᱟ ᱟᱢ ᱦᱟᱸᱜ ᱤᱭᱟᱹ ᱦᱚᱚᱫᱚᱜᱼᱟ ᱢᱟᱱᱮ ᱞᱟᱹᱴᱩᱜᱼᱟ
ᱯᱮ ᱫᱤᱱ ᱵᱷᱤᱛᱨᱤ ᱛᱮᱜᱮ ᱛᱟᱨᱢᱟᱱᱮ ᱦᱟᱨᱟᱜ ᱜᱚᱫᱚᱜ
ᱦᱮᱸ ᱢᱮᱱᱠᱷᱟᱱ ᱱᱚᱣᱟ ᱨᱮᱱᱟᱝ ᱢᱤᱫᱴᱟᱝ ᱵᱟᱹᱲᱤᱡ ᱦᱚᱸ ᱢᱮᱱᱟᱜ ᱟᱠᱟᱫᱟ
ᱪᱮ ᱪᱮᱫ ᱞᱮᱠᱟ ᱵᱰᱤ ᱫᱚ
ᱵᱟᱹᱲᱤᱡ ᱫᱚ ᱱᱚᱝᱠᱟ ᱧᱮᱞ ᱢᱮ ᱤᱭᱩᱨᱤᱭᱟᱹ ᱡᱟᱦᱟᱸᱟᱢ ᱮᱢᱟᱜ ᱠᱟᱱᱟ ᱟᱨ ᱱᱚᱜ ᱚᱚᱭ ᱵᱟᱨ ᱯᱮ ᱫᱤᱱ ᱦᱟᱸᱜ ᱟᱫᱚᱢ ᱨᱚᱦᱚᱭᱮᱫᱟ ᱠᱤᱱᱛᱩ ᱚᱱᱟ ᱛᱟᱞᱟᱛᱮ ᱧᱮᱞ ᱢᱮ ᱩᱱᱟᱹᱜ ᱥᱚᱴ ᱠᱚᱨᱮ ᱫᱚ ᱢᱟᱱᱮ ᱤᱭᱟᱹ ᱫᱚ ᱵᱟᱭ ᱥᱟᱵ ᱜᱚᱫᱟᱭ ᱡᱟᱦᱟᱸ ᱫᱚ ᱟᱢ ᱫᱚ ᱱᱚᱰᱮ ᱠᱷᱚᱱ ᱛᱩᱫ ᱠᱟᱛᱮᱜ ᱦᱟᱱᱟ ᱠᱷᱮᱛᱨᱮᱢ ᱨᱚᱦᱚᱭᱮᱫᱼᱟ ᱥᱮ ᱩᱱᱟᱹᱜ ᱞᱚᱜᱚᱱ ᱫᱷᱟᱨᱟ ᱛᱚ ᱚᱱᱟ ᱫᱚ ᱢᱟᱱᱮ ᱨᱮᱦᱮᱫ ᱠᱚ ᱢᱟᱱᱮ ᱩᱱᱟᱹᱜ ᱦᱟᱹᱨᱭᱟᱹᱲ ᱥᱟᱺᱦᱤᱡ ᱵᱟᱝ ᱦᱩᱭ ᱜᱚᱫᱚᱜᱼᱟ
ᱦᱚᱸ
ᱟᱨ ᱧᱮᱞ ᱢᱮ ᱡᱟᱦᱟᱸ ᱛᱚᱞᱟ ᱛᱩᱫ ᱠᱟᱛᱮᱜ ᱦᱟᱱᱮ ᱟᱡ ᱱᱤᱡᱮ ᱛᱷᱮᱠᱮ ᱦᱟᱨᱟᱭᱱᱟ ᱞᱟᱹᱴᱩ ᱯᱟᱨᱟᱱ ᱛᱟᱨᱯᱚᱨᱮᱢ ᱨᱚᱦᱚᱭ ᱫᱟ ᱚᱸᱰᱮ ᱫᱚ ᱧᱮᱞ ᱢᱮᱮ ᱛᱟᱲᱟ ᱛᱟᱲᱤ ᱦᱟᱹᱲᱭᱟᱹᱲᱚᱜᱼᱟ
ᱦᱟᱸ ᱚᱱᱟ ᱫᱚ ᱦᱩᱭ ᱫᱟᱲᱮᱭᱟᱜ ᱜᱮᱭᱟ
ᱦᱮᱸ
ᱱᱚᱣᱟ ᱫᱚ ᱥᱟᱨ ᱨᱮᱭᱟᱜ ᱡᱤᱱᱤᱥ ᱠᱟᱱᱟ ᱥᱮ ᱥᱟᱨ ᱫᱚ ᱚᱱᱛᱮ ᱠᱚ ᱥᱟᱨ ᱵᱚᱱ ᱞᱟᱜᱟᱣ ᱮᱫᱟ ᱥᱮ ᱡᱚᱦ ᱨᱟᱥᱟᱭᱚᱱᱤᱠ ᱥᱟᱨ ᱵᱚᱱ ᱢᱮᱱᱫᱟ ᱱᱚᱣᱟ ᱫᱚ ᱨᱟᱥᱟᱭᱚᱱᱤᱠ ᱥᱟᱨ ᱫᱚ ᱦᱩᱭᱩᱜ ᱠᱟᱱᱟ ᱢᱮᱱᱠᱷᱟᱱ ᱦᱟᱥᱟ ᱨᱮᱭᱟᱜ ᱜᱮ ᱠᱷᱚᱛᱤ ᱜᱮ ᱵᱮᱥᱤ ᱠᱷᱚᱛᱤᱟᱭ
ᱦᱮᱸ ᱦᱮᱸ ᱤᱭᱟᱹᱮᱜ ᱜᱮᱭᱟ
ᱡ ᱡᱨᱚᱵ ᱡᱚᱭᱵᱚᱚᱥᱟᱨ ᱡᱟᱦᱟᱸ ᱵᱚᱱ ᱢᱮᱱᱟ ᱡᱚᱭᱵᱚᱚᱥ ᱥᱟᱨ ᱡᱩᱫᱤᱢ ᱞᱟᱜᱟᱣᱟ ᱤᱱᱟᱹᱜ ᱫᱚ ᱵᱟᱭ ᱠᱷᱚᱛᱤ ᱜᱮᱭᱟ ᱛᱟᱱ
ᱵᱟᱝ ᱵᱟᱝ
ᱱᱚᱣᱟ ᱫᱚ ᱩᱨᱵᱚᱨᱚᱛᱟ ᱵᱤᱫᱫᱤᱭᱟᱭ ᱵᱚᱨᱚ ᱱᱚᱣᱟ ᱫᱚ ᱦᱩᱭᱩᱜ ᱵᱷᱟᱜᱤ ᱦᱩᱭᱩᱜᱼᱟ ᱞᱟᱹᱜᱤᱫ ᱵ ᱵᱮᱵᱚᱦᱟᱨ ᱛᱟ ᱥᱮ
ᱦᱳᱭ ᱦᱳᱭ ᱦᱟᱥᱟ ᱨᱮᱱᱟᱜ ᱮ ᱠᱷᱚᱛᱤᱭᱮᱫᱟᱭ
ᱯᱨᱚᱛᱤ ᱵᱚᱪᱷᱚᱨ ᱟᱵᱚ ᱦᱟᱛᱟ ᱦᱟᱥᱟ ᱫᱚ ᱵᱟᱵᱚᱱ ᱪᱮᱧᱡ ᱫᱟᱲᱭᱟᱜ ᱠᱟᱱᱟ ᱥᱮ
ᱵᱟᱝ ᱵᱟᱝ ᱮᱦᱮᱜ ᱟᱨ ᱱᱤᱛᱚᱜ ᱫᱚ ᱡᱳᱵᱚ ᱥᱟᱨ ᱫᱚ ᱞᱟᱦᱟ ᱫᱤᱱ ᱞᱟᱦᱟ ᱫᱚ ᱧᱮᱞ ᱢᱮ ᱯᱟᱹᱦᱤᱞ ᱧᱚᱜ ᱫᱚ ᱤᱧᱟᱹᱜ ᱦᱟᱹᱠᱩ ᱰᱟᱝᱝᱨᱤ ᱠᱚᱠᱚ ᱟᱹᱥᱩᱞ ᱠᱚ ᱛᱟᱦᱮᱱ ᱡᱟᱦᱟᱸ ᱠᱷᱟᱹᱛᱤᱨ ᱛᱮᱫᱚ ᱚᱱᱟᱛᱮ ᱦᱩᱭᱩᱜ ᱛᱟᱦᱮᱱ ᱢᱮᱱᱠᱷᱟᱱ ᱱᱤᱛᱚᱜ ᱛᱚ ᱧᱮᱞ ᱢᱮ ᱧᱮᱞᱚᱜᱚᱜ ᱠᱟᱱᱟ ᱡᱟᱦᱟᱸᱭ ᱪᱟᱥᱤ ᱠᱚ ᱰᱟᱹᱝᱨᱤ ᱠᱚ ᱛᱚ ᱟᱨ ᱵᱟᱠᱚ ᱫᱚᱦᱚᱭᱮᱫ ᱠᱚᱣᱟ ᱥᱮ ᱡᱟᱦᱟᱸ ᱠᱷᱟᱹᱛᱤᱨ ᱫᱚ ᱢᱟᱱᱮ ᱡᱳᱭᱵᱚ ᱥᱟᱨ ᱫᱚ ᱚᱱᱠᱟ ᱞᱮᱠᱟ ᱵᱷᱟᱜᱮ ᱤᱭᱟᱹ ᱛᱚ ᱧᱮᱞ ᱜᱟᱱᱚᱜᱼᱟ ᱛᱚ ᱠᱷᱮᱛ ᱠᱚᱨᱮᱮᱫ ᱫᱚ ᱜᱩᱨᱤᱡ ᱛᱮᱜᱮᱮᱥᱮ ᱱᱟᱯᱟᱭ ᱤᱭᱟᱹᱜᱼᱟ ᱵᱟᱡᱟᱨ ᱠᱚᱨᱮ ᱦᱚᱸ ᱱᱮᱛᱟᱨ ᱫᱚ ᱡᱳᱚᱭᱵᱚ ᱥᱟᱨ ᱤᱭᱟᱹ ᱮᱢᱮᱫᱼᱟ ᱠᱚ ᱛᱟᱭᱚᱢ ᱫᱚ
ᱦᱮᱸ
ᱟᱪᱪᱷᱟ ᱚᱱᱟ ᱦᱩᱭᱱᱟ ᱛ ᱵᱟᱲᱤᱫᱟᱨ ᱨᱮᱭᱟᱜ ᱠᱟᱹᱢᱤ ᱠᱚ ᱪᱮᱫ ᱠᱟᱱᱟ ᱵᱟᱨᱮ ᱫᱟᱨᱮ ᱡᱩᱫᱤ ᱟᱵᱚ ᱠᱷ ᱪᱮᱫ ᱪᱮᱫ ᱵᱚᱱ ᱧᱟᱢ ᱮᱟ ᱠᱟᱹᱴᱤᱡ ᱞᱟᱹᱭ ᱞᱮᱠᱷ ᱜᱟᱱ ᱠᱚᱜᱼᱟ ᱵᱟᱲᱮ ᱫᱟᱨᱮ ᱠᱷᱚᱱᱟᱜ
ᱵᱟᱲᱮ ᱫᱟᱨᱮ ᱫᱚ ᱧᱮᱞ ᱢᱮᱮ ᱮᱜ ᱯᱨᱚᱛᱷᱚᱢᱚᱛᱚ ᱫᱚ ᱞᱟᱹᱭ ᱜᱟᱱᱚᱜᱼᱟ ᱵᱟᱲᱮ ᱫᱟᱨᱮ ᱨᱮ ᱫᱚ ᱩᱢᱩᱞ ᱡᱟᱦᱟᱸ ᱵᱚᱱ ᱧᱟᱢ ᱟᱥᱮ ᱟᱹᱰᱤ ᱮᱠᱫᱚᱢ ᱦᱮᱢᱟᱞ ᱥᱟᱹᱦᱤᱡ ᱵᱟᱲᱮ ᱩᱢᱩᱞ ᱡᱟᱦᱟᱸ ᱛᱤᱱᱟᱹᱜ ᱢᱟᱱᱮ ᱫᱟᱨᱮ ᱢᱮᱱᱟᱜᱼᱟ ᱡᱚᱛᱚ ᱫᱟᱨᱮ ᱠᱷᱚᱱ ᱧᱮᱞ ᱢᱮ ᱵᱟᱲᱮ ᱩᱢᱩᱞ ᱫᱚ ᱟᱹᱰᱤ ᱦᱮᱢᱟᱞ ᱜᱮᱭᱟ
ᱦᱮᱣᱟᱟᱞ ᱩᱢᱞ ᱠᱟᱱᱟ ᱢᱤᱫᱴᱝ
ᱦᱮᱸ ᱦᱮᱢᱟᱞ ᱩᱢᱩᱞ ᱠᱟᱱᱟ ᱩᱢᱩᱞ ᱢᱟᱵᱚᱱ ᱧᱟᱢᱮᱫ ᱜᱮ ᱟᱨ ᱥᱟᱶᱛᱮ ᱧᱮᱞ ᱢᱮ ᱵᱟᱲᱮ ᱥᱟᱠᱟᱢ ᱨᱮᱱᱟᱜ ᱯᱟᱛᱲᱟ ᱦᱩᱭᱩᱜᱼᱟ ᱚᱱᱟᱛᱮ ᱯᱤᱴᱷᱟᱹ ᱠᱟᱛᱮ ᱫᱟᱠᱟᱢ ᱡᱚᱢᱟ ᱟᱨ ᱵᱟᱲᱮ ᱠᱟᱴ ᱫᱚ ᱧᱮᱞ ᱢᱮᱮ ᱨᱟᱣᱟᱞ ᱜᱮᱭᱟ ᱥᱮ ᱵᱟᱲᱮ ᱫᱚ ᱚᱱᱟ ᱨᱮ ᱮᱱᱟᱝ ᱧᱮᱞ ᱢᱮᱸᱻ ᱟᱸ ᱟᱲᱟᱨ ᱠᱚ ᱦᱩᱭᱩᱜᱼᱟ ᱢᱚᱸᱡᱽ ᱥᱟᱺᱦᱤᱡ ᱡᱟᱦᱟᱸ ᱫᱚ ᱰᱟᱝᱨᱤ ᱜᱚᱜ ᱨᱮ ᱦᱟᱢᱟᱞ ᱦᱚᱸ ᱵᱟᱠᱚ ᱵᱩᱡᱟ ᱥᱟᱦᱟᱱ ᱢᱟ ᱦᱮᱸ ᱜᱮᱮ ᱟᱨ ᱥᱟᱶᱛᱮ
ᱵᱟᱲᱮ ᱵᱮᱞᱮᱫᱚ ᱵᱲᱮ ᱵᱤᱞᱤ ᱞᱮᱱᱠᱷᱟᱱ ᱫᱚ ᱪᱮᱬᱮ ᱠᱚ ᱡᱚᱢᱟᱫᱟ ᱪᱮᱬᱮ ᱪᱮᱬᱮ ᱞᱟᱹᱜᱤᱫ ᱦᱚᱸ ᱠᱟᱡ ᱞᱟᱜᱟᱜ ᱠᱟᱱᱟ ᱱᱚᱣᱟ
ᱦᱮᱸ ᱮᱠᱫᱚᱢ ᱜᱮ ᱥᱩᱫᱩ ᱡᱮ ᱟᱵᱚᱢ ᱦᱚ ᱢᱟᱹᱱᱢᱤ ᱢᱚᱛᱚ ᱚᱱᱠᱟ ᱫᱚ ᱵᱟᱝ ᱚᱱᱟ ᱨᱮ ᱪᱮᱬᱮ ᱪᱩᱯᱲᱤ ᱩᱱᱠᱩ ᱦᱚᱸᱠᱚ ᱡᱚᱢ ᱠᱚ ᱧᱟᱢ ᱫᱟ
ᱦᱮᱸ
ᱥᱟᱶᱛᱮ ᱧᱮᱞ ᱠᱚᱢ ᱟᱭᱢᱟ ᱩᱛᱟᱹᱨ ᱪᱮᱬᱮ ᱢᱤᱫᱴᱟᱝ ᱫᱟᱨᱮ ᱨᱮᱜᱮ ᱵᱟᱲᱮ ᱫᱚ ᱡᱮᱦᱮᱛᱩ ᱟᱹᱰᱤ ᱞᱟᱟᱹᱴᱩ ᱯᱟᱨᱚᱢ ᱫᱟᱨᱮ ᱠᱟᱱᱟ ᱥᱮ ᱚᱱᱟ ᱫᱚ ᱧᱮᱞ ᱢᱮ ᱟᱨ ᱟᱹᱰᱤ ᱩᱛᱟᱹᱨ ᱪᱮᱬᱮ ᱠᱚ ᱢᱤᱫᱴᱷᱮᱱ ᱟᱠᱚ ᱦᱚᱸ ᱢᱟᱱᱮ ᱰᱮᱨᱟ ᱠᱟᱛᱮᱮᱫ ᱠᱚ ᱛᱟᱦᱮᱸ ᱫᱟᱲᱮᱭᱟᱜᱼᱟ ᱧᱤᱫᱟᱹ
ᱧᱤᱫᱟᱹ ᱫᱚ ᱩᱱᱠᱩ ᱫᱚ ᱵᱟᱲᱮ ᱫᱟᱨᱮ ᱨᱮᱠᱚ ᱰᱮᱨᱟ ᱰᱮᱨᱟᱜ ᱜᱮᱭᱟ ᱛᱚ ᱧᱤᱫᱟᱹ ᱥᱚᱢᱚᱭ ᱠᱚ ᱡᱟᱹᱯᱤᱫᱟ
ᱦᱮᱸ ᱵᱟᱲᱮ ᱫᱟᱨᱮ ᱨᱮᱱ
ᱵᱟᱲᱮ ᱫᱟᱨᱮ ᱵᱟᱲᱮ ᱫᱟᱨᱮ ᱵᱟᱲᱮ ᱫᱟᱨᱮ ᱠᱷᱚᱱᱟᱜ ᱢᱤᱫᱴᱮᱱ ᱤᱭᱟᱹ ᱛᱚᱣᱟ ᱞᱮᱠᱟ ᱡᱚᱨᱚᱜ ᱟ ᱛᱚ ᱛᱟᱵᱱᱟ ᱚᱱᱟᱛᱮ
ᱟᱪᱪᱷᱟ ᱦᱮᱸ ᱡᱟᱦᱟᱸ ᱫᱚᱠᱚ ᱦᱮᱸ ᱡᱟᱦᱟᱸ ᱫᱚᱠᱚ ᱠᱚᱜ ᱞᱟᱴᱷᱟ ᱠᱚ ᱞᱟᱹᱭᱮᱫᱟ ᱵᱟᱝ
ᱦᱮᱸ ᱚᱱᱟ ᱠᱷᱚᱱᱟᱜ ᱜᱮ ᱵᱮᱱᱟᱜ ᱛᱟᱦᱚᱞᱮ
ᱦᱳᱭ ᱟᱪᱪᱷᱟ
ᱟᱯ ᱥᱮᱱ ᱫᱚ ᱫᱟᱠᱟ ᱤᱥᱤᱱ ᱥᱟᱦᱟᱱ ᱦᱚᱸ ᱠᱟᱡᱮ ᱞᱟᱜᱟᱜ ᱜᱮᱭᱟ ᱛᱚ
ᱦᱮᱸ
ᱟᱯᱮ ᱥᱮᱫ ᱢᱩᱨᱩᱫ ᱠᱚ ᱢᱮᱱᱟᱜ ᱟ ᱥᱮ ᱵᱟᱝ ᱢᱩᱨᱩᱫ ᱫᱟ. ᱨᱮ
ᱦᱮᱸ ᱢᱩᱨᱩ ᱫᱟᱨᱮ ᱢᱮᱱᱟᱜ ᱜᱮᱭᱟ ᱟᱢᱫ ᱜᱮ ᱟᱞᱮ ᱥᱮᱫ ᱫᱚ ᱢᱩᱨᱩ ᱨᱮᱱᱟᱝ ᱯᱟᱛᱲᱟ ᱫᱚ ᱚᱱᱠᱟ ᱞᱮᱠᱟ ᱫᱚ ᱵᱟᱝ ᱵᱮᱱᱟᱣ ᱦᱩᱭᱩᱜᱼᱟ